ᱠᱮᱹ
ᱡᱚᱦᱟᱨ ᱜᱮ ᱡᱚᱦᱟᱨ ᱜᱮ
ᱦᱮᱸ ᱱᱟᱯᱟᱭ ᱜᱮᱛᱚ
ᱦᱮᱸ ᱜᱚᱢᱠᱮ ᱱᱟᱯᱟᱭ ᱵᱟᱲᱟ ᱜᱮ ᱱᱤᱛᱚᱜ ᱞᱮᱠᱟ ᱫᱚ᱾
ᱦᱮᱸ ᱱᱟᱯᱟᱭ ᱜᱮ ᱠᱷᱟᱱ ᱵᱷᱟᱜᱤ ᱜᱮ ᱪᱟᱸᱫᱚᱣᱟᱜ ᱫᱟᱭᱟ ᱫᱩᱞᱟᱹᱲ ᱛᱮ ᱱᱟᱯᱟᱭ ᱛᱮ ᱡᱚᱛᱚ ᱦᱚᱲ ᱢᱮᱱᱟᱜ ᱵᱚᱜᱚᱱ
ᱦᱮᱸ ᱦᱮᱸ ᱛᱟᱦᱚᱞᱮ ᱜᱚᱢᱠᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ᱾
ᱜᱚᱝᱠᱮ ᱱᱤᱛᱳᱜ ᱫᱚ ᱠᱤᱫᱩ ᱠᱚ ᱡᱚᱢ ᱵᱟᱲᱟᱛᱮᱫ ᱚ ᱵᱷᱤᱰᱭᱳ ᱠᱚᱜᱮ ᱧᱮᱞ ᱵᱟᱲᱟᱭ ᱦᱩᱭᱩᱜ ᱠᱟᱱ ᱛᱟᱦᱮᱸᱫ ᱢᱳᱵᱟᱭᱤᱞ ᱠᱚᱨᱮᱜ ᱜᱮ ᱟᱫᱚ ᱚᱱᱟ ᱫᱚᱜ ᱠᱟᱛᱮ ᱜᱮ ᱟᱫᱚᱞᱤᱧ ᱞᱟᱹᱭ ᱛᱟᱦᱮᱸ ᱡᱮ ᱧᱤᱫᱟᱹ ᱫᱚᱞᱤᱧ ᱯᱩᱨᱟᱹᱣ ᱫᱚ ᱵᱟᱞᱤᱧ ᱠᱚᱨᱟᱣᱟ ᱟᱫᱚᱞᱤᱧ ᱡᱟᱹᱯᱤᱫᱟ
ᱦᱮᱸ ᱦᱮᱸ ᱡᱟᱯᱤᱫ ᱦᱟᱞᱠᱛᱤ ᱠᱟᱱᱟ ᱦᱩ ᱜᱚᱴᱟ ᱥᱤᱧ ᱢᱟᱨᱥᱟᱞ ᱵᱚᱱ ᱠᱟᱹᱢᱤᱭᱟ ᱟᱹᱭᱩᱵᱫᱚ ᱵᱚᱱ ᱡᱟᱹᱯᱤᱫ ᱡᱤᱨᱟᱹᱜᱼᱟ᱾
ᱦᱮᱸ
ᱛᱟᱦᱚᱞᱮ ᱜᱚᱢᱠᱮ ᱱᱤᱛ ᱨᱮᱛᱚ ᱦᱟᱸᱜ ᱵᱟᱵᱮᱱ ᱡᱟᱹᱯᱤᱫ ᱫᱟ
ᱦᱳᱭ ᱱᱤᱛ ᱨᱮ ᱫᱚ ᱵᱟᱞᱤᱧ ᱡᱟᱯᱤᱫ ᱫᱟ
ᱚ ᱛᱟᱦᱞᱮ ᱠᱤᱷᱪᱩ ᱜᱟᱹᱲᱤᱞᱟᱝ ᱢᱤᱫ ᱵᱟᱨ ᱠᱟᱛᱷᱟ ᱞᱟᱝ ᱨᱚᱯᱚᱲ ᱧᱚᱜ ᱠᱚᱜᱼᱟ ᱵᱩᱜᱤ ᱵᱟᱹᱲᱤᱡ ᱠᱚᱜᱮ
ᱦᱮᱸ ᱜᱚᱢᱠᱮ ᱜᱚᱢᱠᱮ ᱟᱹᱞᱤᱧ ᱞᱤᱧ ᱞᱟᱹᱭᱮᱫ ᱛᱟᱦᱮᱸᱫ ᱡᱮ ᱛᱮᱦᱮᱧᱟᱜ ᱮ ᱫᱚ ᱚᱠᱟᱞᱮᱠᱟ ᱫᱤᱱ ᱵᱤᱱ ᱯᱟᱨᱚᱢ ᱠᱮᱫᱜᱼᱟ ᱚᱠᱟᱞᱮᱠᱟ ᱵᱤᱱ ᱟᱹᱭᱠᱟᱹᱣ ᱠᱮᱫᱼᱟ?
ᱜᱚᱢᱠᱮ ᱛᱮᱦᱮᱧᱟᱜ ᱫᱤᱱ ᱫᱚ ᱠᱟᱹᱴᱤᱡ ᱵᱮᱥ ᱫᱚ ᱵᱮᱥ ᱵᱮᱲᱟ ᱜᱮ ᱛᱟᱦᱮᱸᱜ ᱠᱟᱱᱟ ᱟᱫᱚ ᱢᱤᱫᱵᱟᱨ ᱠᱟᱹᱢᱤ ᱠᱚᱨᱮᱜ ᱜᱮ ᱮᱴᱠᱮᱴᱚᱲᱮ ᱫᱚ
ᱚ
ᱟᱫᱚ ᱚᱱᱟᱜᱮ ᱦᱟᱸᱜ ᱱᱚᱛᱮ ᱫᱚ ᱛᱤᱦᱤᱧ ᱥᱮᱛᱟᱜ ᱵᱮᱲᱟ ᱫᱚ ᱱᱟᱥᱮ ᱱᱟᱥᱮ ᱨᱤᱢᱤᱞ ᱵᱟᱲᱟ ᱟᱠᱟᱫᱟ᱾
ᱦᱩᱸ
ᱮᱱᱛᱮᱜ ᱠᱟᱹᱴᱤᱡ ᱢᱤᱫᱵᱟᱨᱮ ᱢᱤᱫᱵᱟᱨ ᱴᱚᱯ ᱫᱟᱜ ᱮ ᱡᱚᱨᱚ ᱵᱟᱲᱟ ᱠᱮᱫ ᱜᱮᱭᱟ᱾
ᱦᱮᱸ
ᱛᱟᱯᱚᱨᱮ ᱚᱱᱠᱟ ᱫᱚᱥ ᱵᱟᱡᱟᱜ ᱚᱠᱛᱚ ᱛᱮᱫᱚ ᱦᱟᱸᱜ ᱠᱟᱹᱴᱤᱡ ᱯᱷᱟᱸᱠ ᱵᱟᱲᱟᱜ ᱫᱚ ᱜᱚᱴᱟ ᱫᱤᱱ ᱜᱮ ᱦᱟᱸᱜ ᱟᱫᱚ ᱵᱟᱭ ᱫᱟᱜ ᱠᱟᱫᱟ᱾ ᱠᱟᱹᱢᱤ ᱠᱚᱫᱚ ᱜᱟᱱ ᱮᱱ ᱜᱮᱭᱟ᱾
ᱦᱳ
ᱦᱮᱸ ᱛᱟᱦᱚᱞᱮ ᱟᱵᱮᱱ ᱫᱚ ᱛᱟᱦᱚᱞᱮ ᱪᱮᱫ ᱠᱚᱵᱤᱱ ᱠᱟᱹᱢᱤ ᱵᱟᱲᱟ ᱠᱮᱫᱟ?
ᱟᱹᱞᱤᱧ ᱢᱟ ᱠᱟᱹᱢᱤ ᱛᱮᱱᱟᱜ ᱫᱚ ᱟᱹᱰᱤ ᱡᱳᱨ ᱜᱮᱞᱤᱧ ᱠᱟᱹᱢᱤᱭ ᱟᱠᱟᱫ ᱠᱟᱹᱢᱤ ᱫᱚ ᱪᱮᱫ ᱞᱮᱠᱟ ᱡᱮ ᱟᱛᱳ ᱚᱲᱟᱜ ᱨᱮᱛᱚ ᱛᱟᱦᱮᱱ ᱦᱩᱭᱩᱜ ᱠᱟᱱᱟ ᱛᱚ ᱱᱤᱛᱚᱜ ᱢᱟ ᱛᱟᱦᱞᱮ ᱵᱮᱨᱮᱫ ᱛᱮᱜᱮ ᱠᱟᱹᱴᱤᱡ ᱰᱮᱨᱤ ᱞᱟᱜᱟᱜ ᱠᱟᱱᱟ ᱛᱟᱦᱞᱮ᱾ ᱟᱹᱞᱤᱧ ᱫᱚ ᱥᱮᱛᱟᱜ ᱛᱚᱨᱟ ᱛᱟᱦᱚᱞᱮ ᱠᱷᱟᱹᱡᱟᱹᱲᱤ ᱠᱚ ᱡᱚᱢ ᱠᱟᱛᱮᱜ ᱜᱮ ᱠᱷᱮᱛ ᱥᱮᱫ ᱞᱤᱧ ᱪᱟᱞᱟᱣ ᱞᱮᱱᱟ᱾ ᱛᱟᱦᱚᱞᱮ ᱚᱸᱰᱮ ᱢᱟ ᱦᱩᱲᱩ ᱨᱚᱦᱚᱭ ᱮᱦᱚᱵ ᱦᱩᱭ ᱟᱠᱟᱱ, ᱛᱟᱦᱞᱮ ᱟᱸᱜ ᱞᱚᱴᱟᱨ ᱛᱮᱞᱤᱧ ᱥᱤ ᱦᱚᱪᱚ ᱟᱠᱟᱫ ᱛᱟᱦᱚᱞᱮ ᱟᱫᱚ ᱟᱲᱜᱽᱢ ᱛᱚᱢᱟ ᱵᱟᱝ ᱟᱲᱜᱽᱢᱚᱜ ᱛᱟᱦᱚᱞᱮ ᱫᱟᱜ ᱠᱚ ᱛᱟᱦᱚᱞᱮ ᱛᱟᱦᱮᱸ ᱠᱟᱱ ᱠᱷᱟᱱ ᱟᱬᱜᱽᱢ ᱠᱮᱜᱼᱟ ᱞᱤᱧ, ᱟᱬᱜᱽᱢ ᱯᱚᱨᱮ ᱵᱟᱵᱟ ᱢᱟ ᱟᱸᱻ ᱚᱱᱟ ᱟᱲᱮ ᱠᱚᱭ ᱞᱟᱜ ᱪᱷᱩᱞᱟᱹᱣ ᱠᱮᱫ᱾ ᱢᱤᱫᱛᱤᱞᱟᱜ ᱠᱚᱭ ᱮᱨ ᱞᱟᱜᱟᱣ ᱞᱮᱱᱟ᱾ ᱛᱟᱦᱚᱞᱮ ᱚᱱᱟ ᱠᱚ ᱦᱩᱭᱮᱱ ᱠᱷᱟᱱ ᱜᱮ ᱛᱟᱦᱚᱞᱮ ᱠᱟᱹᱢᱤᱱ ᱠᱚᱠᱚ ᱦᱮᱡ ᱞᱮᱱᱟ ᱦᱩᱲᱩ ᱨᱚᱦᱚᱭ᱾ ᱦᱩᱲᱩ ᱠᱚᱠᱚ ᱨᱚᱦᱚᱭ ᱵᱟᱲᱟ ᱠᱮᱫᱟᱢ
ᱦᱮᱸ
ᱛᱟᱨᱯᱚᱨᱮ ᱟᱹᱞᱤᱧ ᱦᱚᱸ ᱩᱱ ᱛᱮᱜᱮ ᱫᱟᱠᱟ ᱠᱚᱠᱚ ᱟᱹᱜᱩ ᱠᱮᱫ ᱠᱷᱟᱱ ᱫᱟ ᱟ ᱫᱟᱜ ᱢᱟᱹᱲᱤ ᱠᱚᱞᱤᱧ ᱡᱚᱢ ᱠᱮᱫᱟ, ᱢᱟᱹᱲᱤ ᱠᱚ ᱡᱚᱢ ᱠᱟᱛᱮ ᱜᱮ ᱠᱟᱰᱟ ᱰᱟᱝᱨᱟ ᱠᱚᱫᱚ ᱞᱤᱧ ᱟᱹᱨᱩᱵ ᱥᱟᱯᱷᱟ ᱠᱮᱫ ᱠᱚᱛᱮ ᱟᱫᱚ ᱚᱲᱟᱜ ᱥᱮᱫ ᱞᱤᱧ ᱟᱹᱜᱩ ᱠᱮᱫ ᱠᱚᱣᱟ᱾ ᱟᱨ ᱛᱚᱞ ᱠᱟᱛᱮ ᱜᱮ ᱟᱫᱚ ᱩᱱᱠᱤᱱ ᱦᱚᱸ ᱡᱚᱢ ᱯᱩᱨᱟᱹᱣ ᱠᱮᱫᱟ ᱟᱹᱞᱤᱧ ᱦᱚᱸᱞᱤᱧ ᱠᱟᱹᱴᱤᱡ ᱞᱤᱧ ᱡᱤᱨᱟᱹᱣᱮᱱ ᱠᱷᱟᱱ ᱩᱱ ᱛᱮᱜᱮᱞᱤᱧ ᱧᱮᱞ ᱮᱫᱟ ᱢᱟᱸᱡᱟᱱ ᱱᱟ ᱢᱟᱸᱡᱟᱱ ᱛᱮᱜᱮᱞᱤᱧ ᱪᱟᱞᱟᱣᱱᱟ ᱟᱫᱚ ᱠᱷᱮᱞᱳᱰ ᱛᱮ, ᱠᱷᱮᱞᱳᱰ ᱠᱷᱚᱱᱟᱹᱜ ᱦᱚᱸ ᱠᱟᱹᱴᱤᱡ ᱚ ᱵᱮᱲᱟ ᱜᱮᱞᱤᱧ ᱨᱩᱣᱟᱹᱲ ᱦᱮᱡ ᱮᱱᱟ᱾ ᱟᱫᱚ ᱨᱩᱣᱟᱹᱲ ᱠᱟᱛᱮᱫ ᱡᱟᱸᱜᱟ ᱛᱮᱠᱚ ᱟᱹᱨᱩᱵ ᱠᱟᱛᱮᱫ ᱠᱷᱤᱞᱳᱰ ᱠᱚᱜᱮ ᱞᱤᱧ ᱧᱮᱞ ᱵᱟᱲᱟᱭᱮᱫ ᱛᱟᱦᱮᱸᱫ ᱱᱮᱛᱟᱨ ᱢᱟ ᱚᱣᱟᱨᱞᱰ ᱠᱟᱯ ᱠᱚ ᱦᱩᱭᱩᱜ ᱠᱟᱱ᱾ ᱛᱟᱦᱞᱮ ᱚᱱᱟ ᱠᱚ ᱞᱤᱧ ᱧᱮᱞ ᱵᱟᱲᱟ ᱠᱮᱫ ᱠᱷᱟᱱ ᱛᱟᱦᱞᱮ ᱠᱤᱫᱩᱜ ᱠᱚ ᱡᱚᱢ ᱵᱟᱲᱟ ᱠᱟᱛᱮᱫ ᱜᱮ ᱟᱫᱚ ᱱᱚᱜᱼᱚᱭ ᱞᱤᱧ ᱫᱩᱲᱩᱵ ᱛᱷᱤᱨ ᱟᱠᱟᱱᱟ᱾
ᱦᱮᱸ᱾ ᱚᱱᱮ ᱦᱚᱸ ᱱᱟᱯᱟᱭ ᱜᱮ᱾ ᱛᱟᱦᱚᱞᱮ ᱜᱚᱝᱠᱮ ᱚᱱᱛᱮ ᱫᱚᱦᱟᱸᱜ ᱚᱱᱠᱟ ᱱᱟᱦᱮᱞ ᱠᱚᱛᱮ ᱫᱚ ᱛᱟᱦᱚᱞᱮ ᱥᱤᱼᱟ ᱥᱮ ᱵᱟᱝ? ᱰᱟᱝᱨᱤ ᱠᱚ
ᱦᱮᱸ ᱱᱟᱦᱮᱞ ᱵᱷᱟᱹᱛᱤ ᱫᱚ, ᱡᱟᱦᱟᱸ ᱠᱚᱨᱮ ᱫᱚ ᱞᱩᱴᱟᱨ ᱠᱚ ᱵᱟᱝ ᱥᱮᱱᱚᱜᱼᱟ ᱚᱱᱟ ᱴᱷᱟᱶ ᱠᱚᱨᱮ ᱫᱚ ᱛᱟᱞᱦᱮ ᱱᱟᱦᱮᱞ ᱛᱮᱜᱮ ᱥᱤ ᱦᱩᱭᱩᱜᱼᱟ ᱛᱟᱞᱦᱮ ᱱᱤᱼᱼ ᱱᱮᱛᱟᱨ ᱢᱟ ᱵᱟᱵᱟ ᱢᱟ ᱵᱚᱭᱮᱥ ᱟᱠᱟᱱ ᱛᱟᱦᱚᱞᱮ ᱟᱫᱚ ᱟᱹᱞᱤᱧ ᱜᱮᱞᱤᱧ ᱥᱤ ᱵᱟᱲᱟᱭ ᱜᱮᱭᱟ᱾
ᱦᱮᱸ, ᱥᱤ ᱥᱮᱬᱟ ᱠᱚᱦᱚᱸ ᱞᱟᱹᱠᱛᱤ ᱠᱟᱱ ᱜᱮᱭᱟ᱾
ᱦᱳᱭ᱾
ᱵᱟᱠᱷᱟᱱ ᱯᱚᱨᱚᱵᱚᱨᱛᱤ ᱦᱟᱜ ᱥᱮᱬᱟ ᱠᱷᱮᱛ ᱠᱚᱢᱟ ᱦᱟᱸᱜ ᱨᱩᱴᱟᱨ ᱠᱚᱛᱮ ᱴᱨᱟᱠᱴᱟᱨ ᱠᱚᱛᱮ ᱜᱮᱵᱚᱱ ᱥᱤ ᱚᱪᱚᱭᱮᱫᱟ᱾ ᱱᱤᱛᱚᱜ ᱟᱹᱰᱤ ᱡᱟᱭᱜᱟ ᱨᱮᱜᱮ ᱧᱮᱞᱚᱜ ᱠᱟᱱᱟ᱾ ᱦᱟᱸᱜ ᱟᱵᱚᱣᱟᱜ ᱱᱟᱦᱮᱞ ᱠᱚ ᱦᱟᱸᱜ ᱵᱟᱠᱷᱟᱱ ᱫᱚ ᱟᱵᱚ ᱛᱚ ᱦᱟᱸᱜ ᱥᱚᱨᱦᱟᱭ ᱵᱚᱸᱜᱟ ᱥᱮᱴᱮᱨ ᱞᱮᱱᱠᱷᱟᱱ ᱛᱚ ᱦᱩᱲᱩ ᱨᱟᱼᱼ ᱼᱠᱟᱵ ᱱᱟᱣᱟ ᱦᱩᱲᱩ ᱪᱟᱣᱞᱮ ᱦᱚᱞᱚᱝ ᱛᱮᱵᱚᱱ ᱥᱤᱸᱫᱩᱨ ᱴᱤᱰᱟᱹᱜ ᱫᱟᱜᱽ ᱟᱛᱚ᱾ ᱚᱲᱟᱜ ᱨᱟᱪᱟ ᱠᱚ, ᱱᱟᱦᱮᱞ ᱠᱚ, ᱛᱟᱦᱞᱮ ᱩᱱ ᱫᱚ ᱱᱟᱦᱮᱞ ᱯᱟᱸᱡᱟ ᱛᱮ ᱵᱟᱵᱚᱱ ᱧᱟᱢᱟ᱾
ᱚ
ᱛᱟᱦᱚᱞᱮ ᱚᱱᱛᱮ ᱫᱚ ᱦᱩᱲᱩ ᱠᱚᱫᱚ ᱪᱮᱫ ᱞᱮᱠᱟ ᱢᱩᱱᱤᱥ ᱠᱚᱛᱮ ᱜᱮ ᱤᱨ ᱦᱚᱪᱚ ᱥᱮ ᱱᱚᱝᱠᱟ ᱢᱮᱥᱤᱱ ᱠᱚᱛᱮ? ᱜᱮ ᱜᱟᱹᱰᱤ ᱠᱚᱛᱮ᱾
ᱟᱫᱚ ᱪᱮᱫ ᱞᱮᱠᱟᱞᱤᱧ ᱞᱟᱹᱭᱟ, ᱡᱮᱢᱚᱱ ᱟᱥᱟᱲ ᱵᱚᱸᱜᱟ ᱨᱮᱱᱟᱜ ᱡᱟᱦᱟᱸ ᱦᱩᱲᱩ ᱨᱚᱦᱚᱭ ᱫᱚ᱾ ᱛᱟᱦᱚᱞᱮ ᱡᱟᱹᱥᱛᱤ ᱜᱮᱞᱤᱧ ᱨᱚᱦᱚᱭ ᱠᱷᱟᱱ ᱛᱟᱦᱚᱞᱮ ᱫᱚ ᱩᱱ ᱥᱚᱢᱚᱭ ᱫᱚ ᱛᱟᱦᱚᱞᱮ ᱫᱚ ᱢᱩᱱᱤᱥ ᱛᱮᱜᱮ᱾ ᱨᱚᱦᱚᱭ ᱟᱨ ᱢᱚᱱᱤᱥ ᱛᱮᱜᱮ ᱤᱨ ᱠᱚᱫᱚ᱾ ᱟᱫᱚ ᱫᱷᱚᱨᱚᱱ ᱦᱩᱲᱩ ᱫᱚ ᱟᱫᱚ ᱠᱚᱢ ᱧᱚᱜ ᱜᱮᱞᱤᱧ᱾ ᱨᱚᱦᱚᱭ ᱤᱭᱟᱹ ᱛᱟᱦᱞᱮ ᱚᱱᱟ ᱫᱚ ᱮᱸᱻ ᱡᱟᱦᱟᱸ ᱰᱩᱵᱟᱹ ᱠᱚᱨᱮᱱᱟᱜ ᱠᱷᱮᱛ ᱠᱚ᱾ ᱠᱚᱜᱮ ᱛᱟᱞᱤᱧ ᱨᱚᱦᱚᱭ ᱠᱟᱜᱼᱟ ᱟᱫᱚ ᱡᱟᱹᱥᱛᱤ ᱠᱷᱮᱛ ᱵᱟᱹᱱᱩᱜᱼᱟ᱾ ᱛᱟᱦᱚᱞᱮ ᱚᱱᱟ ᱠᱚᱜᱮᱞᱤᱧ ᱨᱚᱦᱚᱭ ᱠᱷᱟᱹᱛᱤᱨ ᱛᱮ ᱠᱚᱢ ᱧᱚᱜ ᱜᱮᱭᱟ ᱛᱟᱦᱞᱮ ᱟᱫᱚ ᱩᱱ ᱚᱠᱛᱚ ᱫᱚ ᱠᱟᱹᱢᱤᱱ ᱠᱚᱫᱚ ᱵᱟᱞᱤᱧ ᱞᱟᱜᱟᱣ ᱠᱚᱜᱮᱭᱟ᱾
ᱦᱮᱸ ᱛᱟᱦᱚᱞᱮ ᱜᱚᱝᱠᱮ ᱚᱱᱛᱮ ᱫᱚ ᱚᱱᱟ ᱜᱚᱰᱟ ᱦᱩᱲᱩ ᱠᱚᱫᱚ ᱪᱮᱜ ᱞᱮᱠᱟ ᱪᱟᱥᱚᱜ ᱜᱮᱭᱟ?
ᱮ ᱜᱚᱰᱟ ᱦᱩᱲᱩ ᱠᱚᱫᱚ ᱵᱷᱟᱜᱤ ᱜᱮ ᱦᱩᱭᱩᱜ ᱜᱮᱭᱟ ᱛᱟᱦᱚᱞᱮ ᱥᱟᱢ ᱢᱟᱨᱥᱟᱞ ᱫᱟᱜ ᱠᱚ ᱟᱨ ᱮᱸ ᱵᱟᱱ ᱫᱟᱜ ᱠᱚ ᱢᱮᱱᱟᱜ ᱠᱷᱟᱹᱛᱤᱨ ᱛᱮ ᱫᱟᱜ ᱨᱮᱱᱟᱜ ᱫᱚ ᱚᱵᱷᱟᱵ ᱵᱟᱝ ᱦᱩᱭᱩᱜ ᱠᱷᱟᱹᱛᱤᱨ ᱛᱮ ᱜᱳᱰᱟ ᱦᱩᱲᱩ ᱠᱚᱫᱚ ᱵᱷᱟᱜᱤ ᱜᱮ ᱦᱩᱭᱩᱜᱼᱟ᱾
ᱦᱩᱸ ᱟᱨ ᱜᱚᱰᱟ ᱦᱩᱲᱩ ᱛᱚ ᱚᱱᱠᱟ ᱫᱚ ᱟᱵᱚ ᱫᱚ ᱫᱟᱜ ᱠᱚᱫᱚ ᱵᱟᱵᱚᱱ ᱮᱢᱟᱜ ᱜᱮᱭᱟ ᱦᱮ ᱢᱤᱫ ᱵᱟᱨ ᱫᱷᱟᱣ ᱜᱮ ᱟᱫᱚ ᱦᱟᱸᱜ ᱱᱚᱛᱮ ᱦᱚᱸ ᱚᱝᱠᱟᱜᱮ ᱜᱚᱰᱟ ᱦᱩᱲᱩ ᱠᱚᱦᱚᱸ ᱢᱮᱱᱟᱜᱼᱟ ᱟᱨᱠᱤ ᱚᱱᱠᱟ ᱵᱩᱨᱩ ᱥᱟᱭᱤᱰ ᱥᱟᱭᱤᱰ ᱠᱚᱨᱮᱱᱟᱜ ᱤᱭᱟᱹ ᱠᱚ ᱵᱟᱲᱜᱮ ᱞᱮᱠᱟ ᱚᱱᱟ ᱠᱚᱨᱮᱜᱮ ᱪᱟᱥ ᱜᱮᱭᱟ ᱟᱫᱚ ᱦᱟᱸᱜ ᱩᱱᱠᱩ ᱦᱮᱸ ᱢᱮᱨᱚᱢ ᱰᱟᱝᱨᱤ ᱠᱚᱜᱮ ᱦᱟᱸᱜ ᱫᱚᱢᱮ ᱠᱚ ᱟᱹᱛᱤᱧ ᱦᱚᱪᱚ ᱠᱚᱣᱟ ᱱᱚᱛᱮ ᱫᱚ ᱡᱚᱢ ᱦᱚᱪᱚ ᱠᱚᱣᱟ ᱠᱚ ᱟᱫᱚ ᱚᱲᱟᱜ ᱠᱷᱚᱱᱟᱜ ᱥᱟᱺᱜᱤᱧ ᱧᱚᱜ ᱨᱮ ᱛᱟᱦᱮᱸᱱᱟ ᱛᱚ ᱟᱫᱚ ᱚᱠᱚᱭ ᱧᱮᱞᱮᱫ ᱠᱚᱣᱟ ᱚᱠᱚᱭ ᱟᱛᱤᱧᱮ ᱟᱬᱜᱚᱭᱮᱫ ᱠᱚᱣᱟ᱾
ᱦᱚ ᱚᱱᱟᱜᱮ ᱦᱟᱸᱜ ᱫᱚᱢᱮ ᱱᱚᱛᱮ ᱫᱚ ᱚᱱᱟᱜᱮ ᱜᱚᱰᱟ ᱦᱩᱲᱩ ᱵᱷᱚᱨᱥᱟ ᱫᱚ ᱦᱟᱸᱜ ᱵᱟᱹᱱᱩᱜᱼᱟ ᱵᱤᱥᱤ ᱫᱚ᱾
ᱩᱸᱻ᱾
ᱟᱫᱚ ᱦᱟᱸᱜ ᱚᱱᱟ ᱚᱲᱟᱜ ᱥᱩᱨ ᱠᱚᱨᱮᱱᱟᱜ ᱢᱤᱫ ᱵᱟᱨ ᱚᱱᱟ ᱚᱱᱟ ᱠᱚᱨᱮᱜᱮ ᱦᱟᱸᱜ ᱛᱟᱦᱮᱸᱱᱟ ᱛᱟᱦᱚᱞᱮ ᱜᱚᱝᱠᱮ ᱚᱱᱛᱮ ᱫᱚ ᱪᱮᱫ ᱞᱮᱠᱟ ᱠᱚ ᱪᱟᱥ ᱜᱮᱭᱟ, ᱵᱚᱪᱷᱚᱨ ᱨᱮ ᱢᱤᱫ ᱫᱷᱟᱣ ᱜᱮᱥᱮ ᱚᱱᱠᱟ ᱵᱟᱨ ᱫᱷᱟᱣ?
ᱵᱚᱥᱚᱨ ᱨᱮ ᱵᱟᱨ ᱥᱮᱨᱢᱟ ᱜᱮᱠᱚ ᱪᱟᱥ ᱜᱮᱭᱟ᱾ ᱚᱡᱮ ᱫᱚ ᱱᱚᱣᱟ ᱜᱮ ᱠᱟᱱᱟ ᱡᱮ ᱫᱟᱜ ᱨᱮᱱᱟᱜ ᱜᱷᱟᱴᱛᱤ ᱵᱟᱹᱱᱩᱜᱼᱟ ᱛᱚ᱾ ᱚᱱᱟ ᱥᱟᱵ ᱢᱟᱨᱥᱟᱞ ᱠᱚ ᱡᱟᱹᱥᱛᱤ ᱜᱮᱞᱮ ᱞᱟᱜᱟᱣ ᱠᱟᱜᱼᱟ᱾ ᱟᱛᱩ ᱚᱲᱟᱜ ᱠᱚᱨᱮᱱᱟᱜ ᱥᱟᱶᱛᱮ ᱠᱷᱮᱛ ᱵᱟᱹᱫ ᱠᱚᱨᱮᱱᱟᱜ ᱦᱚᱸ ᱢᱟ ᱦᱟᱸᱜ ᱟᱹᱰᱤ ᱡᱟᱹᱥᱛᱤ ᱜᱮ ᱠᱮᱱᱮᱞ ᱫᱟᱜ ᱦᱚᱸᱞᱮ ᱧᱟᱢᱮᱫ ᱟᱨ ᱵᱟᱝ ᱫᱟᱜ ᱠᱚ ᱢᱟ ᱟᱹᱰᱤ ᱩᱛᱟᱹᱨ ᱜᱮ ᱦᱩᱭ ᱠᱟᱱ᱾ ᱛᱟᱦᱚᱞᱮ ᱚᱱᱟ ᱠᱷᱟᱹᱛᱤᱨ ᱛᱮ ᱫᱷᱚᱨᱚᱱ ᱦᱩᱲᱩ ᱦᱚᱸᱜ ᱞᱮ ᱨᱚᱦᱚᱭ ᱜᱮᱭᱟ᱾
ᱦᱮᱸᱢᱮᱱᱟᱜ ᱟᱱᱟ ᱦᱟᱸᱜ ᱫᱟᱜ ᱠᱚᱛᱮ ᱫᱚ ᱦᱟᱸᱜ ᱚᱱᱠᱟ ᱫᱚ ᱮᱴᱠᱮᱴᱚᱲᱮ ᱫᱚ ᱵᱟᱹᱱᱩᱜᱼᱟ᱾ ᱚᱱᱟ ᱛᱮᱜᱮ ᱵᱚᱪᱷᱚᱨ ᱨᱮ ᱵᱟᱨ ᱫᱷᱟᱣ ᱪᱟᱥᱮᱜᱼᱟ ᱵᱟᱝ
ᱦᱮᱸ ᱦᱳᱭ ᱟᱹᱵᱤᱱ ᱜᱮ ᱟᱹᱵᱤᱱ ᱥᱮᱫ ᱚᱱᱛᱮ ᱫᱚ ᱪᱮᱜ ᱞᱮᱠᱟ ᱫᱚ ᱦᱩᱲᱩ ᱫᱚ?
ᱱᱚᱛᱮ ᱦᱚᱸ ᱚᱱᱠᱟᱜᱮ ᱵᱚᱪᱷᱚᱨ ᱨᱮ ᱵᱟᱨ ᱫᱷᱟᱣ ᱫᱚ ᱦᱳᱭᱩᱜ ᱜᱮᱭᱟ᱾ ᱟᱫᱚ ᱦᱟᱸᱜ ᱠᱟᱹᱴᱤᱡ ᱫᱟᱜ ᱨᱮᱱᱟᱜ ᱟᱱᱟᱴ ᱜᱮ ᱠᱟᱹᱴᱤᱡ ᱡᱟᱹᱥᱛᱤ ᱢᱮᱱᱟᱜᱼᱟ ᱟᱫᱚ ᱚᱱᱟ ᱜᱟᱰᱟ ᱢᱮᱜᱴᱟᱝ ᱢᱮᱱᱟᱜᱼᱟ ᱜᱟᱰᱟ ᱥᱩᱨ ᱠᱚᱛᱮᱱᱟᱜ ᱡᱟᱦᱟᱸ ᱜᱟᱰᱟ ᱠᱚᱨᱮᱱᱟᱜ ᱠᱷᱮᱛ ᱠᱚ ᱢᱮᱱᱟᱜᱼᱟ
ᱦᱳᱭᱻ᱾
ᱚᱱᱟ ᱠᱚᱨᱮ ᱜᱮ ᱦᱟᱸᱜ ᱢᱤᱜ ᱵᱟᱨ ᱪᱟᱥᱚᱜ ᱜᱮᱭᱟ ᱟᱨ ᱡᱟᱹᱥᱛᱤ ᱟᱹᱞᱩ ᱠᱚ ᱦᱟᱸᱜ ᱫᱚᱢᱮ ᱪᱟᱥᱚᱜᱼᱟ᱾ ᱱᱚᱛᱮ ᱫᱚ ᱦᱟᱸᱜ ᱟᱞᱩ ᱠᱚᱯᱤ ᱢᱩᱞᱟᱹ?
ᱟᱹᱞᱤᱧ ᱦᱚᱸ ᱥᱚᱵᱡᱤ ᱠᱚᱫᱚ ᱡᱟᱹᱥᱛᱤ ᱜᱮᱞᱤᱧ ᱨᱚᱦᱚᱭ ᱜᱮᱭᱟ ᱠᱟᱨᱚᱱ ᱱᱤᱭᱟᱹ ᱚᱠᱛᱚ ᱫᱚ ᱢᱟ ᱥᱚᱵᱡᱤ ᱨᱚᱦᱚᱭ ᱠᱟᱛᱮ ᱜᱮ ᱠᱟᱹᱣᱰᱤ ᱠᱚᱫᱚ ᱡᱟᱹᱥᱛᱤ ᱞᱤᱧ ᱟᱨᱡᱟᱣ ᱞᱟᱹᱜᱤᱜ ᱞᱤᱧ ᱪᱮᱥᱴᱟᱭᱮᱫ ᱛᱟᱞᱞᱦᱮ ᱟᱨ ᱦᱩᱭ ᱦᱚᱸᱢᱟ ᱦᱩᱭᱩᱜ ᱠᱟᱱ ᱜᱮ ᱛᱟᱞᱦᱮ ᱟᱸ ᱚᱠᱛᱚ ᱨᱮᱠᱚ ᱞᱟᱹᱭ ᱠᱟᱱ ᱡᱮ ᱡᱟᱦᱟᱸᱱᱟᱜ ᱮᱢ ᱠᱟᱹᱢᱤ ᱦᱚᱨᱟ ᱞᱮᱠᱷᱟᱱ ᱞᱟᱵᱷ ᱞᱚᱥᱠᱟᱱ ᱫᱚ ᱛᱟᱦᱮᱱ ᱜᱮᱭᱟ ᱱᱤᱭᱟᱹ ᱵᱟᱨᱢᱟ ᱚᱝᱠᱟ ᱜᱮᱞᱤᱧ ᱠᱚᱨᱟᱣ ᱠᱮᱫᱟ ᱟᱹᱞᱩ ᱠᱚᱦᱚᱸ ᱟᱹᱰᱤ ᱡᱟᱹᱥᱛᱤ ᱛᱮᱜᱮᱞᱤᱧ ᱨᱚᱦᱚᱭ ᱞᱮᱜᱼᱟ ᱛᱟᱦᱚᱞᱮ ᱱᱤᱭᱟᱹ ᱚᱠᱛᱚ ᱨᱮᱢᱟ ᱧᱮᱞ ᱠᱮᱫᱟᱞᱤᱧ ᱫᱟᱢ ᱠᱚᱦᱚᱸ ᱵᱟᱹᱱᱩᱜ ᱜᱚ ᱵᱟᱵᱟ ᱛᱟᱹᱠᱤᱱ ᱦᱚᱸᱠᱤᱱ ᱟᱹᱰᱤ ᱠᱤᱱ ᱠᱟᱹᱦᱤᱥᱱᱟ ᱟᱫᱚᱞᱤᱧ ᱢᱮᱛᱟ ᱠᱚ ᱠᱟᱱᱟ ᱡᱮ ᱞᱚᱵ ᱞᱚᱥᱠᱟᱱ ᱫᱚ ᱛᱟᱦᱮᱱ ᱜᱮ ᱠᱷᱟᱱ ᱟᱫᱚ ᱩᱱᱟᱹᱜ ᱠᱟᱹᱦᱤᱥ ᱠᱟᱛᱮᱜ ᱫᱚ ᱵᱟᱝ ᱤᱭᱟᱹ ᱦᱩᱭᱩᱜ ᱠᱟᱱᱟ ᱦᱟᱯᱮᱱ ᱫᱤᱱ ᱟᱨᱚ ᱪᱟᱸᱫᱳ ᱵᱚᱸᱜᱟᱭ ᱠᱚᱭᱚᱜ ᱟᱵᱚᱱ ᱠᱷᱟᱱ ᱩᱸᱢ ᱟᱨᱚ ᱵᱷᱟᱹᱜᱤᱛᱮ ᱦᱳᱜ ᱛᱟᱵᱩᱱᱟ᱾
ᱟᱵᱚ ᱫᱚ ᱦᱚᱜ ᱛᱮ ᱱᱤᱛᱚᱜ ᱱᱚᱝ ᱠᱟᱜᱮ ᱥᱩᱢᱩᱝ ᱟᱱᱟᱡ ᱯᱟᱹᱛᱤ ᱠᱚᱜᱮ ᱦᱟᱜ ᱪᱟᱥ ᱠᱟᱛᱮ ᱜᱮ ᱵᱷᱚᱨᱥᱟ ᱢᱮᱱᱟᱜ ᱵᱚᱱᱟ᱾ ᱛᱟᱞᱦᱮ ᱜᱚᱝᱠᱮ ᱚᱱᱛᱮ ᱫᱚ? ᱚᱱᱠᱟ ᱪᱮᱫ ᱥᱚᱵᱡᱤ ᱠᱚ ᱚᱱᱠᱟ ᱛᱮᱢᱚᱱ ᱵᱤᱱ ᱪᱟᱥ ᱵᱟᱲᱟᱭ ᱜᱮᱭᱟ ᱚᱲᱟᱜ ᱠᱚᱨᱮ ᱫᱚ?
ᱟᱨ ᱥᱚᱵᱡᱤ ᱠᱟᱭᱛᱮ ᱫᱚ ᱞᱤᱧ ᱞᱟᱹᱭᱟ ᱡᱮ ᱠᱟᱞᱞᱟ ᱟᱨ ᱯᱩᱴᱩᱞ ᱜᱮ ᱡᱟᱹᱥᱛᱤ ᱞᱤᱧ ᱪᱟᱥ ᱜᱮᱭᱟ᱾ ᱢᱟᱱᱮ ᱚᱱᱟ ᱫᱚ ᱟᱠᱷᱨᱤᱧ ᱞᱟᱹᱜᱤᱜ ᱦᱚᱸ ᱟᱨ ᱡᱚᱢ ᱞᱟᱹᱜᱤᱫ ᱦᱚᱸ
ᱦᱮᱸ
ᱟᱨ ᱡᱚᱢ ᱞᱟᱹᱜᱤᱫ ᱫᱚ ᱡᱟᱹᱥᱛᱤ ᱠᱟᱭᱛᱮ ᱱᱚᱣᱟ ᱠᱚᱜᱮ ᱢᱟᱱᱮ ᱡᱟᱦᱟᱸ ᱴᱩᱠ ᱴᱟᱠ ᱞᱤᱧ ᱨᱚᱦᱚᱭ ᱵᱟᱲᱟᱭ ᱜᱮᱭᱟ᱾ ᱠᱚᱸᱰᱷᱟ ᱛᱟᱦᱞᱮ ᱡᱷᱤᱸᱜᱟᱹ ᱢᱤ ᱤᱭᱟ ᱱᱚᱣᱟ ᱠᱚᱜᱮ ᱦᱚᱛᱚᱫ ᱠᱚᱞᱤᱧ ᱤᱭᱟᱹ ᱠᱟᱜᱼᱟ ᱡᱚᱢ ᱞᱟᱹᱜᱤᱫ ᱠᱟᱭᱛᱮ
ᱛᱟᱦᱚᱞᱮ ᱜᱚᱝᱠᱮ ᱚᱱᱛᱮ ᱫᱚ ᱰᱟᱝ ᱜᱷᱟᱝᱨᱟ ᱠᱚᱫᱚ ᱪᱮᱫ ᱞᱮᱠᱟ ᱵᱮᱱ ᱨᱚᱦᱚᱭ ᱵᱟᱲᱟ
ᱦᱮᱸ ᱰᱟᱝ ᱜᱷᱟᱝᱨᱟ ᱠᱚᱦᱚᱸ ᱞᱤᱧ ᱤᱭᱟᱹ ᱜᱮᱭᱟ ᱟᱫᱚ ᱮᱠᱞᱟ ᱦᱚᱲ ᱛᱚ ᱢᱟᱱᱮ ᱟᱫᱚ ᱩᱱᱟᱹᱜ ᱫᱚ ᱵᱟᱹᱞᱤᱧ ᱥᱟᱢᱴᱟᱣ ᱫᱟᱲᱮᱜ ᱠᱷᱟᱹᱛᱤᱨ ᱛᱮ
ᱦᱮᱸ ᱡᱟᱦᱟᱸ ᱛᱤᱱᱟᱹᱜ ᱜᱟᱱᱚᱜ ᱞᱮᱠᱟ ᱦᱩᱸ
ᱟᱫᱚ ᱠᱟᱹᱣᱰᱤ ᱟᱨᱡᱟᱣ ᱞᱟᱹᱜᱤᱫ ᱟᱸ ᱥᱚᱵᱡᱤ ᱠᱚᱫᱚᱞᱤᱧ ᱪᱟᱥᱮᱫ ᱜᱮᱫᱚ᱾
ᱦᱮᱸ ᱦᱮᱸ ᱱᱚᱛᱮ ᱦᱚᱸ ᱚᱱᱠᱟ ᱜᱮ ᱱᱚᱛᱮ ᱦᱚᱸ ᱚᱱᱠᱟ ᱜᱮ ᱪᱟᱥ ᱫᱚ ᱦᱩᱭᱩᱜ ᱜᱮᱭᱟ ᱡᱟᱹᱥᱛᱤ ᱠᱟᱭᱛᱮ ᱚᱝᱠᱟ ᱵᱮᱵᱽᱥᱟ ᱵᱟᱱᱤᱡᱽ ᱨᱮᱱᱟᱜ ᱜᱮ ᱠᱟᱨᱚᱱ ᱱᱚᱛᱮ ᱫᱚ ᱦᱟᱸᱜ ᱩᱱᱠᱩ ᱯᱟᱹᱭᱠᱟᱹᱨ ᱠᱚ ᱥᱟᱵ ᱛᱟᱦᱮᱸᱱᱟ᱾
ᱟᱫᱚ ᱡᱟᱹᱥᱛᱤ ᱫᱚ ᱦᱟᱸᱜ ᱚᱱᱟ ᱵᱮᱸᱜᱟᱲ ᱠᱚᱯᱤ ᱟᱹᱞᱩ ᱦᱟᱜᱼᱱᱟ ᱠᱚᱜᱮ ᱦᱟᱜ ᱫᱚᱢᱮ ᱪᱟᱥᱚᱜ ᱜᱮᱭᱟ ᱟᱨ ᱢᱤᱫᱵᱟᱨ ᱫᱚ ᱧᱮᱞ ᱠᱟᱱᱟ ᱪᱷᱚᱞᱟ ᱠᱚᱦᱚᱸ ᱪᱟᱥ ᱵᱟᱲᱟ ᱦᱩᱭ ᱠᱟᱱᱟ᱾
ᱦᱮᱸ
ᱱᱚᱛᱮ ᱫᱚ ᱦᱟ ᱩᱱᱠᱩ ᱯᱟᱹᱭᱠᱟᱹᱨ ᱠᱚ ᱛᱟᱦᱮᱱᱟᱛᱚ ᱟᱫᱚ ᱩᱱᱠᱩ ᱯᱟᱹᱭᱠᱟᱹᱨ ᱜᱮ ᱦᱟᱸᱜ ᱠᱟᱛᱷᱟ ᱦᱚᱴᱚ ᱠᱟᱜᱼᱟ ᱠᱚ ᱡᱮ ᱱᱚᱝᱠᱟ ᱠᱚ᱾ ᱦᱟᱛᱟᱣᱟ ᱱᱤᱱᱟᱹᱜ ᱜᱟᱹᱰᱤ ᱢᱮᱱᱛᱮ ᱟᱫᱚ ᱛᱟᱦᱞᱮ ᱚᱱᱠᱟᱜᱮ ᱩᱱᱠᱩ ᱯᱟᱹᱭᱠᱟᱹᱨ ᱦᱚᱸ᱾ ᱯᱚᱭᱥᱟ ᱠᱚᱦᱚᱸ ᱠᱚ ᱮᱢ ᱦᱚᱴᱚ ᱠᱟᱜᱼᱟ ᱟᱫᱚ ᱚᱱᱠᱟ ᱦᱤᱥᱟᱹᱵ ᱜᱮ ᱪᱟᱥ ᱢᱟᱲᱟᱝ ᱨᱮᱦᱚᱸ ᱠᱚ ᱮᱢ ᱜᱮᱭᱟ ᱠᱤᱪᱷᱩ ᱫᱚ᱾ ᱚᱱᱟ ᱥᱮᱬᱟ ᱥᱮᱬᱟ ᱵᱟᱲᱜᱮ ᱠᱚ ᱡᱟᱦᱟᱸᱭ ᱠᱚᱣᱟᱜ ᱛᱟᱦᱮᱱᱟ ᱟᱫᱚ ᱵᱟᱰᱟᱭ ᱠᱚᱨᱟ ᱜᱮ᱾ ᱟᱫᱚ ᱩᱱᱠᱩ ᱠᱚᱴᱷᱮᱱ ᱞᱟᱦᱟ ᱠᱷᱚᱱ ᱠᱚ ᱮᱢ ᱛᱟᱸᱦᱮ ᱮᱰᱵᱷᱟᱱᱥ᱾ ᱡᱟᱦᱟᱸ ᱵᱚᱱ ᱞᱟᱹᱭᱟ ᱛᱚ ᱚᱱᱟ ᱡᱮ᱾ ᱯᱚᱭᱥᱟ ᱮᱢ ᱛᱟᱦᱮᱱ ᱠᱟᱱᱟ ᱛᱟᱦᱞᱮ ᱤᱱᱟᱹᱠᱷᱟᱱ ᱟᱵᱚ ᱪᱟᱹᱥᱤ ᱠᱚᱦᱚᱸ ᱵᱚᱱ ᱞᱟᱹᱭᱟ ᱵᱟᱝ ᱮᱢ ᱠᱟᱱᱟᱭ ᱡᱚᱠᱷᱚᱱ ᱛᱟᱦᱞᱮ᱾ ᱪᱟᱥ ᱛᱮᱜᱮ ᱦᱩᱭᱩᱜ ᱛᱤᱧᱟ ᱨᱟᱱ ᱛᱮᱜᱮ ᱦᱩᱭᱩᱜ ᱛᱤᱧᱟ᱾
ᱟᱫᱚ ᱚᱱᱠᱟᱜ ᱜᱮ ᱯᱟᱹᱭᱠᱟᱹᱨ ᱴᱷᱮᱱ ᱜᱮ ᱵᱮᱥᱤᱨ ᱵᱷᱟᱜ ᱫᱚ ᱟᱠᱷᱨᱤᱧᱚᱜ ᱜᱮᱭᱟ ᱟᱨ ᱚᱲᱟᱜ ᱨᱮᱦᱚᱸ ᱚᱱᱟ ᱠᱚ ᱠᱷᱚᱡ ᱜᱮ ᱡᱚᱢ ᱱᱟᱹᱭ᱾ ᱟᱨᱦᱚᱸ ᱩᱱᱠᱩ ᱯᱮᱲᱟ ᱠᱚ ᱢᱤᱫ ᱵᱟᱨ ᱢᱮᱱᱟᱜ ᱠᱚ ᱛᱟᱵᱚᱱᱟ ᱟᱵᱚᱨᱮᱱ᱾ ᱵᱚᱭᱦᱟ ᱢᱤᱥᱤ ᱠᱚᱦᱚᱸ ᱛᱚ ᱦᱟᱱᱟ ᱚᱲᱟᱜ ᱱᱚᱣᱟ ᱚᱲᱟᱜ ᱩᱱᱠᱩ ᱠᱚᱦᱚᱸ ᱚᱱᱟ ᱠᱚ ᱠᱷᱚᱡ ᱜᱮ ᱮᱢ ᱦᱟᱹᱴᱤᱧᱚᱜᱼᱟ᱾
ᱟᱨ ᱚᱱᱠᱟ ᱚᱲᱟᱜ ᱠᱚᱨᱮ ᱫᱚ ᱚᱱᱟ ᱵᱷᱤᱱᱰᱤ᱾ ᱛᱚ ᱢᱤᱫᱵᱟᱨ ᱡᱟᱦᱟᱸ ᱵᱮᱱ ᱞᱟᱹᱭ ᱠᱮᱫᱟ ᱟᱵᱮᱱ ᱫᱚ ᱯᱚᱴᱚᱞ ᱠᱚᱵᱮᱱ ᱪᱟᱥᱟ ᱞᱟᱹᱭ ᱠᱮᱫᱟ᱾ ᱱᱚᱛᱮ ᱫᱚ ᱦᱟᱜ ᱯᱚᱴᱚᱞ ᱠᱚᱫᱚ ᱩᱱᱟᱹᱜ ᱫᱚ ᱵᱟᱝ ᱪᱟᱥᱚᱜᱼᱟ ᱦᱟᱸᱜ᱾ ᱱᱤᱛᱚᱜ ᱫᱚ ᱚᱱᱟ ᱵᱷᱳᱨᱵᱷᱳᱴ ᱴᱤ ᱰᱟᱝ ᱜᱷᱟᱝᱽᱨᱟ ᱢᱤᱫ ᱵᱟᱨ ᱥᱟᱹᱲᱤᱢ ᱠᱚᱸᱰᱷᱟ ᱠᱚ ᱦᱚᱛᱚᱜ ᱠᱚ ᱠᱤᱪᱷᱩ ᱚᱲᱟᱜ ᱡᱚᱢ ᱞᱮᱠᱟ᱾ ᱮᱸ ᱪᱟᱥ ᱵᱚᱞᱛᱮ ᱫᱚ ᱚᱱᱠᱟ ᱟᱠᱷᱨᱤᱧ ᱪᱟᱥ ᱫᱚ ᱚᱱᱮ ᱵᱮᱸᱜᱟᱲ ᱠᱚᱯᱤ ᱟᱞᱩ᱾ ᱴᱚᱢᱮᱴᱳ ᱵᱤᱞᱟᱹᱛᱤ ᱚᱱᱟ ᱠᱚᱜᱮ᱾
ᱟᱹᱞᱤᱧ ᱢᱟ ᱱᱚᱣᱟ ᱪᱟᱥ ᱠᱚᱭᱴᱟ ᱫᱚ ᱢᱤᱫ ᱥᱮᱨᱢᱟ ᱫᱚ ᱡᱟᱹᱥᱛᱤ ᱜᱮᱞᱤᱧ ᱪᱟᱥ ᱞᱮᱫᱟ ᱵᱤᱞᱟᱹᱛᱤ ᱩᱱ ᱚᱠᱛᱚ ᱢᱟ ᱟᱹᱰᱤ ᱠᱟᱹᱣᱰᱤ ᱟᱹᱰᱤ ᱞᱤᱧ ᱟᱨᱡᱟᱣ ᱞᱮᱫᱟ ᱟᱨ ᱩᱱ ᱚᱠᱛᱚ ᱢᱚᱱᱮᱭᱮᱫ ᱠᱟᱱᱟ ᱪᱟᱸᱫᱳ ᱵᱚᱸᱜᱟ ᱟᱹᱞᱤᱧ ᱦᱚᱸ ᱠᱚᱭᱚᱜ ᱟᱫ ᱞᱤᱧ ᱛᱟᱦᱮᱸᱫ ᱢᱟᱱᱮ ᱚᱠᱟ ᱟᱸᱥᱛᱮ ᱪᱚᱸᱜ᱾ ᱩᱱ ᱚᱠᱛᱚ ᱱᱩᱱᱟᱹᱜ ᱜᱮ ᱵᱤᱞᱟᱹᱛᱤ ᱨᱮᱱᱟᱜ ᱫᱟᱢ ᱦᱚᱸ ᱨᱟᱠᱟᱵ ᱞᱮᱱᱟ ᱟᱨ ᱪᱟᱥ ᱟᱨᱡᱟᱣ ᱦᱚ ᱢᱟᱱᱮ ᱵᱷᱟᱹᱜᱤ ᱜᱮ ᱦᱩᱭ ᱞᱮᱱᱠᱷᱟᱱ ᱛᱟᱦᱞᱮ ᱱᱟᱯᱟᱭ ᱧᱚᱜ ᱜᱮᱭᱟ ᱟᱫᱚ᱾ ᱚᱱᱟ ᱛᱮᱠᱚ ᱞᱟᱹᱭᱟ ᱡᱮ ᱢᱤᱫ ᱚᱠᱛᱚ ᱱᱟᱯᱟᱭ ᱦᱩᱭᱩᱜ ᱠᱷᱟᱱ ᱢᱤᱫ ᱚᱠᱛᱚ ᱫᱚ ᱵᱟᱹᱲᱤᱡ ᱫᱚ ᱦᱩᱭᱩᱜ ᱜᱮᱭᱟ᱾
ᱦᱮᱸ ᱵᱩᱜᱤ ᱢᱮᱱᱟᱜ ᱠᱷᱟᱱ ᱵᱟᱹᱲᱤᱡᱟᱜ ᱫᱚ ᱛᱟᱦᱮᱱ ᱜᱮᱭᱟ᱾
ᱦᱳᱭ ᱛᱟᱦᱞᱮ ᱚᱱᱮ ᱚᱝᱠᱟ᱾ ᱚᱱᱠᱟ ᱜᱮ ᱛᱟᱦᱞᱮ ᱪᱟᱥ ᱪᱟᱥ ᱛᱮ ᱱᱮᱛᱟᱨ ᱫᱚᱵᱤᱱ ᱦᱮᱣᱟ ᱦᱮᱡ ᱟᱠᱟᱱ ᱛᱟᱦᱞᱮ ᱮᱸ ᱱᱚᱜᱼᱚᱭ ᱱᱤᱭᱟᱹ ᱥᱮᱨᱢᱟ ᱜᱮ ᱡᱮᱢᱚᱱ ᱟᱹᱞᱩ ᱨᱮᱱᱟᱜ ᱜᱷᱟᱴᱛᱤ ᱦᱩᱭᱮᱱ ᱚᱱᱟ ᱯᱚᱨᱮ ᱜᱮ ᱟᱹᱞᱤᱧ ᱵᱟᱫᱟᱢ ᱠᱚᱞᱤᱧ ᱨᱚᱦᱚᱭ ᱠᱮᱫᱼᱟ ᱵᱟᱫᱟᱢ ᱨᱮᱦᱚᱸ ᱢᱟ ᱦᱟᱸ ᱦᱩᱭ ᱫᱚ ᱦᱩᱭ ᱞᱮᱱᱟ ᱛᱟᱦᱞᱮ ᱡᱟᱹᱥᱛᱤ ᱫᱚ ᱢᱟ ᱟᱨᱡᱟᱣ ᱫᱚᱞᱤᱧ ᱠᱚᱨᱟᱣ ᱞᱮᱫᱟ ᱠᱤᱱ ᱢᱮᱱᱠᱷᱟᱱ᱾ ᱡᱚ ᱠᱚᱜᱮ ᱡᱟᱹᱥᱛᱤ ᱵᱟᱝ ᱦᱩᱭ ᱨᱟᱠᱟᱵ ᱞᱮᱱᱟ ᱚᱱᱟ ᱠᱷᱟᱹᱛᱤᱨ ᱛᱮ ᱫᱟᱢ ᱠᱚᱫᱚᱞᱤᱧ ᱧᱮᱞ ᱧᱟᱢ ᱠᱮᱫᱟ ᱡᱮ ᱮ ᱫᱟᱢ ᱠᱚᱫᱚ ᱟᱹᱰᱤ ᱟᱸᱴ ᱜᱮ ᱨᱟᱠᱟᱵ ᱞᱮᱱᱟ ᱟᱫᱚ ᱱᱤᱭᱟᱹ ᱵᱟᱨ ᱢᱟ ᱮ ᱯᱟᱹᱭᱠᱟᱹᱨ ᱠᱚᱠᱚ ᱦᱮᱡ ᱞᱮᱱ ᱞᱟᱹᱭ ᱫᱟᱠᱚ ᱡᱮ ᱟᱢᱟᱜ ᱫᱟᱱᱟ ᱠᱚᱫᱚ ᱟᱹᱰᱤ ᱱᱟᱯᱟᱭ ᱥᱟᱺᱦᱤᱡ ᱦᱩᱭ ᱟᱠᱟᱱᱟ᱾ ᱢᱮᱱᱠᱷᱟᱱ ᱡᱟᱹᱥᱛᱤ ᱵᱟᱢ ᱜᱚᱲᱚ ᱨᱟᱠᱟᱵ ᱠᱟᱫᱟ ᱟᱫᱚ᱾ ᱟᱸᱥ ᱠᱚᱫᱚ ᱢᱚᱱᱮᱨᱮ ᱛᱟᱦᱮᱱ ᱜᱮᱭᱟ ᱚᱱᱟ ᱠᱷᱟᱹᱛᱤᱨ ᱛᱮ᱾ ᱟᱫᱚᱞᱤᱧᱻ ᱚᱲᱟᱜ ᱦᱚᱲ ᱠᱚᱦᱚᱸ ᱠᱚ ᱞᱟᱹᱭ ᱠᱮᱫᱟ ᱡᱮ ᱡᱟᱦᱟᱸ ᱞᱮᱠᱟ ᱜᱮ ᱫᱟᱢ ᱫᱚ ᱦᱩᱭ ᱨᱟᱠᱟᱵ ᱟᱠᱟᱱ ᱦᱮ ᱱᱤᱭᱟᱹ ᱛᱚ ᱱᱚᱭᱟ ᱤᱭᱟᱹ ᱠᱚᱜ ᱢᱟ ᱠᱩᱥᱤ ᱠᱚᱜ ᱢᱟ ᱟᱫᱚ ᱜᱚ ᱵᱟᱵᱟ ᱛᱟᱠᱚ ᱡᱚᱠᱷᱚᱱ ᱠᱩᱥᱤ ᱠᱩᱥᱤ ᱟᱫᱚ ᱤᱧ ᱦᱚᱸ ᱠᱩᱥᱤ ᱜᱤᱭᱟᱹᱧ ᱨᱟᱹᱥᱠᱟᱹ ᱢᱚᱱᱮᱛᱮ
ᱚᱱᱟ ᱦᱚᱸ ᱱᱟᱯᱟᱭ ᱠᱟᱛᱷᱟ ᱜᱚᱝᱠᱮ ᱱᱚᱛᱮ ᱫᱚ ᱦᱟᱸᱜ ᱚᱱᱠᱟ ᱠᱚᱫᱚ ᱦᱟᱸᱜ ᱵᱟᱝ ᱪᱟᱥ ᱵᱟᱲᱟᱜ ᱜᱮᱭᱟ ᱵᱟᱫᱟᱢ ᱠᱚᱫᱚ ᱦᱟᱸᱜ ᱟᱫᱚ ᱱᱚᱛᱮ ᱫᱚ ᱠᱷᱟᱹᱞᱤ ᱪᱷᱚᱞᱟ ᱠᱚᱜᱮ ᱮᱢᱱᱤ ᱫᱚ ᱦᱟᱸᱜ ᱟᱨ ᱚᱱᱟ ᱥᱟᱠᱥᱚᱵᱽᱡᱤ ᱠᱚᱜᱮ ᱡᱟᱹᱥᱛᱤ ᱠᱟᱭᱛᱮ ᱦᱟᱸᱜ
ᱦᱩᱸ
ᱜᱚᱢᱠᱮ ᱚᱠᱛᱚ ᱦᱚᱸᱛᱚ ᱪᱟᱵᱟ ᱥᱮᱴᱮᱨᱮᱱ ᱛᱟᱞᱟᱝᱟ
ᱦᱮᱸ ᱜᱚᱢᱠᱮ ᱚᱠᱛᱚ ᱢᱟ ᱪᱟᱵᱟ ᱥᱮᱴᱮᱨᱮᱱ ᱜᱮ ᱟᱨ ᱚᱠᱛᱚ ᱠᱚᱦᱚᱸ ᱢᱟ ᱯᱟᱨᱚᱢᱚᱜ ᱠᱟᱱ ᱜᱮ ᱟᱹᱰᱤ ᱢᱚᱡᱽ ᱞᱤᱧ ᱟᱹᱭᱠᱟᱹᱣ ᱠᱮᱫᱟ ᱟᱹᱵᱤᱱ ᱥᱟᱞᱟᱜ ᱜᱚᱞᱯᱷᱚ ᱠᱟᱛᱮᱫ
ᱦᱮᱸ ᱟᱞᱤᱧ ᱦᱚᱸ ᱱᱟᱯᱟᱭ ᱜᱮ
ᱦᱮᱸ ᱡᱚᱦᱟᱨ ᱜᱮ ᱜᱚᱢᱠᱮ ᱢᱟ ᱛᱟᱦᱚᱞᱮ
ᱦᱮᱸ ᱛᱚ ᱡᱚᱦᱟᱨ ᱜᱮ ᱜᱚᱝᱠᱮ ᱱᱚᱝᱠᱟ ᱜᱮ ᱟᱨᱦᱚᱸ ᱨᱚᱯᱚᱲ ᱵᱟᱲᱟ ᱦᱩᱭᱩᱜᱼᱟ ᱛᱟᱞᱦᱮ ᱦᱮᱸ ᱱᱟᱯᱟᱭ ᱛᱮᱜᱮ ᱛᱟᱦᱮᱸ ᱨᱮᱱᱟᱜ ᱜᱮᱵᱚᱱ ᱨᱤᱠᱟᱹᱭᱟ ᱟᱨ ᱱᱟᱯᱟᱭ ᱛᱟᱦᱮᱸ ᱜᱮ